ᱦᱮᱞᱳ᱾
ᱦᱮᱞᱳ᱾
ᱦᱮᱞᱳ᱾
ᱦᱮᱸ, ᱨᱟᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ᱾
ᱦᱮᱞᱳ᱾
ᱦᱮᱞᱳ, ᱟᱵᱮᱱ ᱵᱮᱱ ᱟᱸᱡᱚᱢ ᱧᱟᱢ ᱫᱟ?
ᱦᱮᱸ, ᱨᱚᱲ ᱞᱤᱧ ᱟᱸᱡᱚᱢ ᱫᱟ᱾ ᱴᱷᱤᱠ ᱜᱮ, ᱟᱹᱞᱤᱧᱟᱜ ᱨᱚᱲ ᱟᱸᱡᱚᱢᱚᱜ ᱠᱟᱱᱟ ᱛᱚ ᱴᱷᱤᱠ ᱜᱮ?
ᱦᱮᱸ ᱴᱷᱤᱠ ᱜᱮ ᱟᱸᱡᱚᱢᱚᱜ ᱠᱟᱱᱟ᱾
ᱚ, ᱦᱮᱸ ᱛᱚ ᱡᱚᱦᱟᱨ ᱜᱮ᱾
ᱡᱚᱦᱟᱨ ᱜᱮ᱾
ᱦᱳᱭ, ᱫᱤᱭᱮ ᱟᱯᱮ ᱥᱮᱫ ᱫᱚ ᱱᱟᱠᱷᱟᱱ ᱫᱟᱜ ᱠᱚᱫᱚ ᱪᱮᱫ ᱞᱮᱠᱟ ᱫᱟᱜ ᱡᱟᱹᱨᱤ ᱵᱟᱨᱟᱭ ᱫᱟᱭ ᱱᱤᱛ?
ᱫᱟᱜ ᱫᱚ ᱦᱟᱸᱜ ᱫᱟᱜ ᱮᱜ ᱜᱮᱭᱟᱭ ᱛᱚ ᱚᱱᱠᱟ ᱫᱚ ᱵᱟᱝ᱾ ᱡᱟᱹᱯᱩᱫ ᱞᱮᱠᱟ ᱫᱚ ᱟᱹᱣᱨᱤ ᱫᱟᱜᱟᱭ᱾
ᱚ᱾
ᱫᱟᱜ ᱡᱟᱹᱲᱤ ᱫᱚ ᱱᱟᱥᱮᱱᱟᱜ ᱠᱚᱢ ᱧᱚᱜ ᱜᱮᱭᱟ ᱱᱚᱱᱛᱮ ᱫᱚ᱾
ᱟᱪᱪᱷᱟ ᱟᱪᱪᱷᱟ, ᱫᱟᱜ ᱡᱮ ᱛᱟᱞᱦᱮ ᱨᱚᱦᱚᱭ ᱠᱚᱫᱚ ᱛᱤᱱᱟᱹᱜ ᱥᱟᱺᱜᱤᱧ ᱯᱮ ᱨᱚᱦᱚᱭ ᱵᱟᱲᱟ ᱜᱚᱫ ᱠᱮᱫᱟ?
ᱨᱚᱦᱚᱭ ᱠᱚᱫᱚ ᱛᱟᱞᱟ ᱛᱟᱞᱟ ᱦᱩᱭ ᱠᱟᱱᱟ᱾ ᱡᱟᱦᱟᱸᱭᱴ ᱠᱚ ᱞᱟᱹᱭᱮᱫ ᱫᱚ ᱚᱫᱽᱫᱷᱮᱠ᱾ ᱵᱟᱹᱭᱦᱟᱹᱲ ᱠᱚᱫᱚ ᱦᱩᱭ ᱠᱟᱱᱟ, ᱚᱱ ᱵᱟᱹᱫᱽ ᱠᱚ ᱢᱮᱱᱟᱜ-ᱟ, ᱥᱚᱠᱲᱟ ᱠᱚᱦᱚᱸ ᱢᱮᱱᱟᱜ ᱜᱮᱭᱟ᱾
ᱚ, ᱟᱪᱪᱷᱟ ᱩᱸ᱾ ᱫᱤᱭᱮ ᱱᱟᱜ ᱠᱷᱟᱱ ᱚᱱᱟ ᱫᱚ ᱜᱚᱴᱟ ᱥᱮᱫ ᱜᱮ ᱱᱟᱠᱷᱟᱱ ᱵᱟᱹᱭᱦᱟᱹ ᱟᱸᱠ ᱠᱤᱱᱛᱩ ᱵᱟᱹᱫᱽ ᱠᱚ ᱜᱮ ᱱᱟᱜ ᱠᱷᱟᱱ ᱦᱮᱱᱟᱜ ᱛᱟᱠᱚᱣᱟ ᱵᱟᱹᱫᱽ ᱩᱱᱠᱩ ᱫᱚ ᱫᱟᱜ ᱠᱷᱟᱹᱛᱤᱨ ᱛᱮ ᱵᱟᱝ ᱠᱚ ᱨᱚᱦᱚᱭ ᱫᱟᱲᱮᱭᱟᱜ ᱠᱟᱱᱟ᱾
ᱦᱮᱸ ᱱᱚᱱᱛᱮ, ᱱᱚᱱᱛᱮ ᱦᱚᱸ ᱚᱱᱠᱟ ᱜᱮ᱾ ᱫᱟᱜ ᱠᱷᱟᱹᱛᱤᱨ ᱛᱮᱜᱮ ᱵᱟᱹᱫᱽ ᱠᱚᱫᱚ ᱵᱟᱝ ᱦᱩᱭ ᱠᱟᱱᱟ, ᱵᱟᱹᱭᱦᱟᱹᱲ ᱫᱚ ᱠᱚᱢᱯᱞᱤᱴ ᱞᱮᱠᱟ ᱠᱚᱢᱯᱞᱤᱴ ᱠᱟᱱᱟ᱾
ᱚ, ᱟᱪᱪᱷᱟ ᱟᱪᱪᱷᱟ, ᱚ᱾
ᱛᱷᱚᱲᱟ ᱞᱮᱹᱴ ᱧᱚᱜ ᱤᱨ
ᱦᱮᱸ ᱢᱟ ᱞᱟᱹᱭ ᱢᱮ᱾
ᱮᱸ ᱢᱮᱱᱫᱟᱹᱧ ᱡᱮ ᱞᱮᱹᱴ ᱧᱚᱜ ᱠᱤ ᱨᱚᱲ ᱟᱸᱡᱚᱢᱚᱜ ᱠᱟᱱᱟ ᱛᱷᱚᱲᱟ?
ᱚ, ᱦᱳᱭ ᱠᱟᱹᱴᱤᱡ, ᱤᱭᱟᱹ ᱢᱟᱱᱮ
ᱛᱟᱭᱚᱢ, ᱛᱟᱭᱚᱢ ᱛᱮ ᱟᱸᱡᱚᱢᱚᱜ ᱠᱟᱱᱟ ᱵᱟ?
ᱞᱮᱹᱴ ᱞᱮᱹᱴ ᱜᱮ ᱟᱸᱡᱚᱢᱚᱜ ᱠᱟᱱ ᱨᱮᱦᱚᱸ ᱢᱟ ᱱᱚᱣᱟ ᱠᱷᱟᱱ ᱟᱯᱮ ᱫᱚ ᱦᱳᱨᱳ ᱫᱚ ᱛᱤᱱ ᱵᱟᱨ ᱯᱮ ᱪᱟᱥ ᱠᱮᱭᱟᱢ?
ᱱᱚᱱᱛᱮ ᱫᱚ ᱢᱤᱫ ᱫᱷᱟᱣ ᱜᱮ ᱾
ᱚᱻ ᱢᱤᱫ ᱫᱷᱟᱣ ᱜᱮ ᱪᱟᱥ ᱦᱩᱭᱩᱜ ᱜᱮᱭᱟ᱾
ᱱᱚᱛᱮ ᱫᱚ ᱢᱤᱫ ᱫᱷᱟᱣ ᱜᱮ ᱦᱩᱭᱩᱜᱼᱟ᱾
ᱚᱻ ᱟᱪᱪᱷᱟ ᱟᱪᱪᱷᱟ ᱟᱸ ᱟᱞᱮ ᱥᱮᱫ ᱦᱚᱸ ᱱᱟᱜ ᱠᱷᱟᱱ ᱢᱤᱫ ᱫᱷᱟᱣ ᱜᱮ ᱦᱩᱲᱩ ᱫᱚᱞᱮ ᱪᱟᱥ ᱫᱟ᱾ ᱢᱮᱱᱠᱷᱟᱱ ᱟᱥᱟᱲ ᱵᱚᱸᱜᱟ ᱜᱮᱞᱮ ᱪᱟᱥ ᱫᱟ ᱱᱟᱜ ᱠᱷᱟᱱ ᱥᱟᱱ ᱟᱥᱟᱲ ᱵᱚᱸᱜᱟ ᱜᱮ ᱪᱟᱥ ᱦᱩᱭᱩᱜ ᱜᱮᱭᱟ ᱤᱱᱟᱹ ᱠᱷᱟᱱ ᱥᱮᱨᱢᱟ ᱡᱟᱹᱲᱤ ᱵᱷᱚᱨᱥᱟ ᱜᱮᱞᱮ ᱪᱟᱥ, ᱪᱮᱫ ᱫᱚ ᱫᱟᱜ ᱨᱮᱱᱟᱜ ᱠᱟᱹᱴᱤᱡ ᱯᱨᱚᱵᱞᱮᱢ ᱢᱮᱱᱟᱜᱼᱟ ᱥᱮ ᱢᱤᱱᱤ ᱠᱚ ᱵᱟᱹᱱᱩᱜ ᱛᱟᱞᱮᱭᱟ ᱠᱮᱱᱮᱞ ᱫᱟᱜ ᱦᱚᱸ ᱵᱟᱞᱮ ᱧᱟᱢᱟ ᱤᱱᱟᱹ ᱠᱷᱟᱹᱛᱤᱨ ᱩᱱᱟᱹᱜ ᱫᱚ ᱵᱟᱨ ᱫᱷᱟᱣ ᱫᱚ ᱵᱟᱞᱮ ᱪᱟᱥ ᱜᱮᱭᱟ ᱢᱤᱫ ᱫᱷᱟᱣ ᱜᱮ ᱪᱟᱥ ᱫᱚ ᱦᱳᱭᱳᱜ ᱜᱮᱭᱟ ᱾
ᱟᱞᱮ ᱥᱮᱱ ᱦᱚᱸ ᱱᱚᱱᱛᱮ ᱦᱚᱸ ᱚᱱᱠᱟ ᱜᱮ ᱚᱱᱟ ᱥᱮᱨᱢᱟ ᱵᱷᱚᱨᱥᱟ ᱜᱮ ᱾ ᱡᱩᱫᱤ ᱫᱟᱜ ᱡᱟᱹᱲᱤ ᱦᱩᱭᱩᱜᱼᱟ ᱛᱟᱦᱚᱞᱮ ᱪᱟᱥ ᱦᱩᱭᱩᱜᱼᱟ᱾ ᱟᱨ ᱡᱩᱫᱤ ᱵᱟᱝ ᱦᱩᱭᱩᱜᱼᱟ ᱛᱟᱦᱞᱮ ᱠᱷᱟᱡ ᱫᱚ
ᱚᱻ ᱟᱪᱪᱷᱟ ᱟᱪᱪᱷᱟ ᱚᱻ ᱾
ᱵᱟᱝ ᱦᱩᱭᱩᱜ ᱛᱟᱦᱮᱸᱱᱟ ᱟᱫᱚ ᱞᱤᱧ ᱢᱮᱱᱫᱟ ᱡᱮ ᱢᱤᱫᱴᱮᱱ ᱴᱚᱯᱤᱠ ᱞᱟᱹᱭᱛᱮ ᱜᱟᱞᱢᱟᱨᱟᱣ ᱞᱮᱠᱷᱟᱡ ᱫᱚ ᱵᱷᱟᱹᱞᱤ ᱦᱩᱭ ᱠᱚᱜ-ᱟ ᱾
ᱦᱳᱭ ᱦᱳᱭ ᱴᱚᱯᱤᱠ ᱛᱟᱞᱮ ᱟᱵᱮ ᱟᱢ ᱴᱷᱮᱡ ᱠᱷᱚᱱᱟᱜ ᱜᱮ ᱡᱟᱦᱟᱱᱟᱜ ᱴᱚᱯᱤᱠ ᱯᱤᱠ ᱚᱱᱠᱟ ᱢᱮᱱᱟᱜ ᱠᱷᱟᱱ ᱫᱚ ᱞᱟᱹᱭ ᱞᱮᱠᱷᱟᱱ ᱱᱟᱯᱟᱭ ᱠᱚᱜᱼᱟ ᱾
ᱴᱚᱯᱤᱠ ᱢᱟ ᱟᱭᱢᱟ ᱨᱚᱠᱚᱢ ᱜᱮ ᱢᱮᱱᱟᱜᱼᱟ ᱾
ᱦᱮᱸ ᱢᱟ ᱡᱟᱦᱟᱴᱟᱜ ᱜᱮ ᱢᱤᱫᱴᱟᱝ ᱴᱚᱯᱤᱠ ᱤᱫᱤ ᱠᱟᱛᱮᱜ ᱜᱮ ᱜᱟᱞᱢᱟᱨᱟᱣ ᱦᱩᱭᱩᱜᱼᱟ ᱞᱟᱹᱭ ᱢᱮ?
ᱱᱮᱛᱟᱨ ᱫᱤᱱ ᱫᱚ ᱪᱮᱫ ᱠᱚ ᱞᱟᱹᱭᱟ ᱡᱮ ᱱᱮᱛᱟᱨ ᱫᱤᱱ ᱫᱚ ᱟᱥᱟᱲ ᱥᱟᱱ ᱵᱚᱸᱜᱟ ᱫᱟᱜ ᱡᱟᱹᱯᱩᱫ ᱫᱤᱱ ᱾
ᱦᱳᱭ ᱦᱮᱸ ᱦᱮᱸ᱾
ᱟᱨ ᱱᱮᱛᱟᱨ ᱫᱚ ᱩᱱᱠᱩ ᱨᱚᱠᱚᱡ ᱜᱚᱝᱜᱷᱟ ᱠᱚ ᱵᱟᱰᱟᱭ ᱜᱮᱭᱟᱢ ᱥᱮ?
ᱦᱮᱸ ᱵᱟᱲᱟᱭ ᱫᱩᱧ ᱵᱟᱲᱟᱭ ᱜᱮᱭᱟ ᱱᱟᱜ ᱠᱷᱟᱱ ᱾
ᱦᱮᱸ ᱩᱱᱠᱩ ᱠᱚ ᱩᱱᱠᱩ ᱜᱚᱝᱜᱷᱟ ᱞᱟᱹᱭ ᱛᱮᱜᱮ ᱛᱷᱚᱲᱟ ᱜᱟᱞᱢᱟᱨᱟᱣ ᱞᱮᱠᱷᱟᱡ ᱫᱚ ᱵᱷᱟᱞᱤ ᱦᱩᱭ ᱠᱚᱜᱼᱟ ᱾
ᱚᱻ ᱟᱪᱪᱷᱟ ᱦᱮᱸ ᱱᱚᱣᱟ ᱦᱚᱸ ᱱᱟᱯᱟᱭ ᱜᱮᱵᱤᱱ ᱞᱟᱹᱭ ᱠᱟᱫᱟ ᱱᱟᱜ ᱠᱷᱟᱱ ᱱᱟᱯᱟᱭ ᱜᱮᱢ ᱞᱟᱹᱭ ᱠᱟᱫᱟ ᱾
ᱦᱮᱸ ᱾
ᱦᱮᱸ ᱡᱮᱢᱚᱱ ᱱᱮᱛᱟᱨ ᱫᱚ ᱮᱸ ᱟᱥᱟᱲ ᱵᱚᱸᱜᱟ ᱫᱤᱱ ᱱᱟᱜ ᱠᱷᱟᱱ ᱵᱟᱹᱫᱽ ᱠᱷᱮᱛ ᱨᱮ ᱨᱚᱠᱚᱡ, ᱠᱟᱴᱠᱚᱢ, ᱜᱚᱝᱜᱷᱟ, ᱦᱟᱹᱠᱩ ᱠᱚ ᱧᱟᱢ ᱛᱟᱦᱮᱸᱜᱼᱟ ᱧᱟᱢᱚᱜ ᱜᱮᱭᱟ ᱠᱚ ᱥᱮ ᱞᱟᱦᱟ ᱛᱮᱫᱚ ᱠᱚ ᱧᱟᱢᱚᱜ ᱡᱟᱹᱥᱛᱤ ᱜᱮ ᱱᱮᱛᱟᱨ ᱫᱚ ᱱᱟᱜ ᱠᱷᱟᱱ ᱦᱮᱸ ᱱᱮᱛᱟᱨ ᱫᱚ ᱩᱱᱟᱹᱜ ᱵᱟᱝᱠᱚ ᱧᱟᱢ
ᱧᱟᱢᱚᱜ ᱠᱟᱱᱟ ᱟᱨ ᱢᱤᱫᱴᱟᱝ ᱠᱷᱮᱛ ᱨᱮᱫᱚ ᱞᱟᱦᱟ ᱛᱮᱜᱮ ᱦᱳᱭ ᱱᱤᱛ ᱫᱚ ᱱᱟᱜ ᱠᱷᱟᱱ ᱵᱮᱵᱚᱦᱟᱨ ᱫᱟ ᱵᱮᱵᱚᱦᱟᱨ ᱢᱟᱱᱮ ᱡᱟᱹᱥᱛᱤ ᱢᱟᱱᱮ ᱡᱷᱚᱛᱚ ᱦᱚᱲ ᱜᱮ ᱱᱟᱜ ᱠᱷᱟᱱ ᱦᱮᱸ ᱨᱟᱥᱟᱭᱱᱤᱠ ᱥᱟᱨ ᱜᱮ ᱠᱷᱮᱛ ᱠᱚᱨᱮ ᱫᱚᱠᱚ ᱮᱢᱟᱜ ᱠᱟᱱᱟ ᱡᱷᱚᱛᱚ ᱜᱮ ᱾ ᱡᱚᱭᱵᱚ ᱥᱟᱨ ᱠᱚᱫᱚ ᱱᱟᱜ ᱠᱷᱟᱱ ᱵᱟᱝᱠᱚ ᱮᱢᱟᱜ ᱠᱟᱱᱟ ᱾ ᱟᱨ ᱡᱳᱭᱵᱚ ᱥᱟᱨ ᱫᱚ ᱚᱠᱟᱨᱮᱢ ᱧᱟᱢᱟ? ᱢᱟᱱᱟ ᱠᱷᱟᱱ ᱰᱟᱹᱝᱨᱤ, ᱢᱮᱨᱚᱢ, ᱠᱟᱲᱟ ᱠᱚ ᱡᱩᱫᱤ ᱵᱟᱝᱠᱚ ᱛᱟᱦᱮᱱᱟ ᱡᱚᱭᱵᱚ ᱥᱟ ᱥᱟᱨ ᱧᱟᱢ ᱫᱚ ᱚᱠᱟ ᱠᱷᱚᱱᱟᱜ ᱧᱟᱢᱚᱜᱼᱟ ᱟᱨ ᱱᱮᱛᱟᱨ ᱫᱚ ᱚᱲᱟᱜ ᱠᱚᱨᱮ ᱜᱮ ᱰᱟᱝᱨᱤ ᱫᱚᱦᱚᱭᱮᱫ ᱠᱚ ᱠᱷᱟᱱ ᱫᱚ ᱡᱚᱭᱵᱚ ᱥᱟᱨ ᱫᱚ ᱮᱢ ᱵᱟᱝ ᱠᱚ ᱮᱢ ᱫᱟᱲᱮᱭᱟᱜᱼᱟ ᱥᱮᱭ ᱱᱟᱜ ᱠᱷᱟᱱ ᱨᱟᱥᱟᱭᱱᱤᱠ ᱥᱟᱨ ᱠᱚ ᱮᱢᱟᱜ ᱠᱟᱱᱟ ᱠᱷᱮᱛ ᱠᱚᱨᱮ ᱫᱚ ᱾ ᱚᱱᱟ ᱥᱟᱨ ᱠᱚᱛᱮ ᱜᱮ ᱩᱱᱠᱩ ᱦᱟᱹᱠᱩ ᱠᱟᱴᱠᱚᱢ ᱩᱱᱠᱩ ᱫᱚ ᱠᱚ ᱜᱩᱡᱩᱜ ᱠᱟᱱᱟ ᱪᱮᱫᱟᱜ ᱥᱮ ᱚᱱᱟ ᱮᱠᱥᱮᱱ ᱫᱚ ᱟᱹᱰᱤ ᱡᱳᱨ ᱜᱮᱛᱮ ᱩᱱᱠᱩ ᱵᱟᱝᱠᱚ ᱥᱟᱦᱟ ᱫᱟᱲᱮᱜ ᱠᱟᱱ ᱛᱮ ᱜᱩᱡᱩᱜ ᱠᱟᱱᱟ ᱠᱚ ᱚᱱᱟ ᱚᱱᱟ ᱥᱟᱶᱛᱮ ᱱᱟᱜᱠᱷᱟᱡ ᱠᱷᱟᱱ ᱟᱵᱚ ᱦᱮᱸ ᱦᱚᱲᱢᱚ ᱨᱮᱦᱚᱸ ᱡᱟᱸᱭᱡᱟᱦᱟᱸᱛᱮ ᱟᱵᱚ ᱦᱳᱲᱳ ᱵᱚᱱ ᱦᱳᱭ‌‌ ᱦᱚᱪᱚᱭᱮᱫᱟ ᱥᱮ ᱥᱮ ᱥᱚᱵᱽᱡᱤ ᱡᱤᱵᱚᱱ ᱦᱚᱪᱚᱭᱮᱫᱟ ᱚᱱᱟ ᱥᱟᱶᱛᱮ ᱚᱱᱟ ᱠᱚ ᱡᱚᱢ ᱞᱮᱠᱷᱟᱱ᱾ ᱟᱵᱚᱣᱟᱜ ᱦᱚᱸ ᱦᱚᱲᱢᱚ ᱨᱮ ᱵᱤᱥ ᱢᱤᱫᱴᱟᱝ ᱵᱚᱞᱚᱱ ᱠᱟᱱᱟ ᱤᱱᱟᱹ ᱠᱷᱟᱹᱛᱤᱨ ᱱᱮᱛᱟᱨ ᱫᱚ ᱥᱟᱴ ᱠᱷᱚᱱᱟᱜ ᱡᱟᱹᱥᱛᱤ ᱵᱟᱝᱠᱚ ᱵᱟᱧᱪᱟᱜ ᱠᱟᱱᱟ ᱥᱮ ᱥᱟᱴ ᱵᱚᱪᱷᱚᱨ ᱢᱚᱫᱷᱮ ᱨᱮᱜᱮ ᱟᱨ ᱞᱟᱦᱟᱛᱮᱱ ᱦᱚᱲ ᱠᱚᱢᱟ ᱥᱮᱨᱢᱟ ᱡᱳᱭᱵᱚ ᱥᱟᱨᱼᱼ ᱨᱮᱱᱟᱜ ᱡᱟᱦᱟᱸ ᱠᱚ ᱦᱩᱭᱩᱜ ᱡᱟᱦᱟᱸ ᱩᱰᱟᱹᱝ ᱜᱮ ᱦᱩᱭᱩᱜ ᱛᱟᱸᱦᱮᱫ ᱚᱱᱟ ᱠᱚ ᱡᱚᱢ ᱠᱟᱛᱮᱜ ᱠᱚ ᱛᱟᱦᱮᱸ ᱠᱟᱱᱟ ᱾
ᱦᱮᱸ
ᱟᱨ ᱱᱟᱜ ᱠᱷᱟᱱ ᱱᱟᱦᱟᱜ ᱡᱩᱜᱽ ᱨᱮᱱ ᱢᱟᱹᱱᱢᱤ ᱛᱚ ᱤᱭᱟᱹ ᱨᱟᱥᱟᱭᱚᱱᱤᱠ ᱥᱟᱨ ᱮᱢ ᱠᱟᱛᱮᱜ ᱯᱷᱚᱥᱚᱞ ᱠᱚ ᱦᱩᱭ ᱦᱚᱪᱚᱭᱮᱫᱟ ᱚᱱᱟ ᱡᱚᱢ ᱠᱟᱛᱮᱜ ᱛᱮᱜᱮ ᱩᱱᱠᱩ ᱫᱚ ᱦᱚᱲᱢᱚ ᱨᱮ ᱱᱟᱱᱟ ᱨᱚᱠᱚᱢ ᱟᱡᱟᱨ ᱠᱚᱠᱚ ᱥᱤᱥᱴᱤᱜ ᱠᱟᱱᱟ ᱵᱮᱥᱤ ᱫᱤᱱ ᱫᱚ ᱵᱟᱝ ᱠᱚ ᱮᱦᱮᱜ
ᱤᱱᱟᱹ ᱛᱮᱜᱮ ᱟᱭᱢᱟ ᱫᱤᱱ ᱦᱚᱸ ᱟᱭᱩ ᱦᱚᱸ ᱠᱚᱢᱚᱜ ᱠᱟᱱᱟ ᱜᱚᱡ ᱦᱚᱸᱠᱚ ᱜᱩᱡᱩᱜ
ᱦᱳᱭ ᱦᱳᱭ ᱦᱮᱸ ᱦᱮᱸ
ᱟᱫᱚᱧ ᱞᱟᱹᱭ ᱦᱚᱪᱚᱭᱮᱫᱟ ᱡᱮ ᱜᱚᱝᱜᱷᱟ ᱡᱚᱢ ᱞᱮᱠᱚ ᱠᱷᱟᱱ ᱪᱮᱫ ᱪᱮᱫ? ᱠᱷᱩᱵ ᱢᱟᱱᱮ ᱜᱩᱱᱟᱹᱱ ᱢᱮᱱᱟᱜ ᱛᱟᱠᱚᱣᱟ᱾ ᱟᱢ ᱵᱟᱰᱟᱭᱟᱢ ᱥᱮ ᱵᱟᱢ ᱵᱟᱰᱟᱭᱟ ᱛᱚ ᱠᱟᱹᱴᱤᱡ ᱞᱟᱹᱭᱟᱢ᱾
ᱱᱟᱜᱠᱷᱟᱱ
ᱜᱚᱸᱜᱷᱟ ᱫᱚ ᱢᱟᱱᱮ ᱵᱚᱪᱷᱚᱨ ᱫᱤᱱ ᱨᱮᱱ ᱦᱚᱸ ᱪᱮᱫ ᱞᱮᱠᱟ ᱠᱚ ᱞᱟᱹᱭᱟ ᱢᱤᱫᱴᱮᱱ ᱠᱩᱫᱩᱢ ᱢᱮᱱᱟᱜ-ᱟ ᱵᱟᱝ
ᱦᱮᱸ ᱦᱮᱸ ᱢᱟ ᱞᱟᱹᱭ ᱢᱮ?
ᱢᱤᱫᱴᱮᱱ ᱠᱩᱫᱩᱢ ᱪᱮᱫ ᱞᱮᱠᱟ ᱢᱮᱱᱟᱜ-ᱟ, ᱵᱟᱝ ᱡᱮ ᱢᱤᱫ ᱥᱮᱨᱢᱟ ᱨᱮᱱ ᱡᱤᱞ ᱪᱮᱫ ᱞᱮᱠᱟ ᱢᱮᱱᱟᱜ-ᱟ, ᱟᱹᱞᱤᱧ ᱵᱟᱞᱤᱧ ᱫᱤᱥᱟᱹᱭᱮᱫᱟ ᱩᱱᱟᱹᱜ ᱵᱷᱟᱹᱞᱤ ᱡᱩᱛ ᱛᱮ
ᱚ ᱟᱪᱪᱷᱟ
ᱟᱫᱚ ᱜᱚᱝᱜᱷᱟ ᱡᱚᱢ ᱞᱮᱠᱟᱡ ᱫᱚ ᱟᱭᱢᱟ ᱜᱮ ᱜᱩᱱᱟᱹᱱ ᱢᱮᱱᱟᱜ-ᱟ, ᱡᱮᱢᱚᱱ ᱠᱮᱞᱳᱨᱤ ᱠᱮᱞᱳᱨᱤ ᱢᱮᱱᱟᱜ ᱛᱟᱠᱚᱣᱟ ᱟᱥ ᱢᱮᱱᱟᱜ ᱛᱟᱠᱚᱣᱟ ᱡᱤᱝᱠ ᱢᱮᱱᱟᱜ-ᱟ ᱵᱷᱤᱴᱟᱢᱤᱱ ᱴᱩᱭᱮᱞᱵᱷ ᱢᱮᱱᱟᱜ-ᱟ, ᱱᱚᱣᱟ ᱠᱚᱵᱤᱱ ᱵᱟᱰᱟᱭᱟ?
ᱮᱦᱮᱸᱜ ᱵᱟᱨᱟᱭ ᱫᱚᱞᱤᱧ ᱵᱟᱲᱟᱭ ᱜᱮᱭᱟ ᱱᱟᱠᱷᱟᱱ ᱦᱮᱸ ᱟᱸᱡᱚᱢ ᱫᱟᱞᱤᱧ ᱾
ᱛᱷᱚᱲᱟ ᱱᱮᱴᱚᱣᱟᱨᱠ ᱯᱨᱚᱵᱞᱮᱢᱮᱫ ᱛᱟᱵᱤᱱᱟ ᱟᱵᱤᱱᱟᱜ ᱾ ᱦᱮᱞᱳ
ᱦᱟᱞᱳ ᱦᱮᱸ ᱦᱮᱸ ᱠᱟᱹᱴᱤᱡ ᱱᱮᱴᱣᱟᱨᱠ ᱯᱨᱚᱵᱞᱮᱢ ᱦᱩᱭᱩᱜ ᱟᱸᱡᱚᱢ ᱫᱟᱞᱤᱧ᱾ ᱦᱮᱞᱳ
ᱦᱮᱸ ᱟᱸᱡᱚᱢᱚᱜ ᱠᱟᱱ ᱜᱮᱭᱟ ᱾
ᱦᱮᱸ ᱨᱟᱡᱚᱜ ᱠᱟᱱᱟ ᱦᱮᱞᱳ
ᱦᱮᱸ ᱦᱮᱸ ᱟᱸᱡᱚᱢ ᱠᱟᱱ ᱜᱮᱭᱟ ᱾ ᱟᱸᱡᱚᱢ ᱧᱚᱢ ᱟᱸᱡᱚᱢ ᱧᱟᱢᱚᱜ ᱠᱟᱱ ᱜᱮᱭᱟ ᱾
ᱚ ᱟᱪᱪᱷᱟ,
ᱦᱮᱸ ᱦᱮᱸ ᱦᱮᱸ,
ᱟᱧ ᱪᱮᱫ ᱵᱤᱱ ᱞᱟᱹᱭᱮᱫ ᱛᱟᱦᱮᱸᱱᱟ ᱪᱮᱫ ᱜᱚᱝᱜᱷᱟ ᱱᱤᱭᱮᱻ
ᱚ ᱜᱚᱝᱜᱷᱟ ᱡᱚᱢ ᱞᱮᱠᱚ ᱠᱷᱟᱡ ᱫᱚ ᱟᱵᱚᱣᱟᱜ ᱦᱚᱲᱢᱚ ᱨᱮᱱᱟᱜ ᱡᱤᱞ ᱵᱟᱝ
ᱦ
ᱢᱟᱝᱥᱚ ᱯᱮᱥᱤ ᱠᱚ ᱢᱮᱛᱟᱜ ᱠᱟᱱ ᱫᱚ ᱵᱟᱝᱞᱟᱛᱮ ᱦᱮᱞᱳ ᱾ ᱟᱸᱡᱚᱢ ᱧᱟᱢ ᱫᱟᱵᱤᱱ ᱥᱮᱵᱟᱝ? ᱚᱱᱟ ᱟᱵᱚᱣᱟᱜ ᱵᱟᱹᱲᱛᱤᱜ ᱛᱟᱵᱚᱱᱟ ᱾
ᱦᱩ ᱦᱮᱸ ᱦᱮᱸ ᱟᱸᱡᱚᱢ ᱫᱟᱞᱤᱧ ᱾
ᱚᱱᱟ ᱳᱢᱜᱟ ᱛᱷᱨᱤ ᱛᱟᱦᱮᱱᱟ᱾
ᱢᱮᱱᱠᱷᱟᱱ
ᱦᱮᱸ ᱦᱮᱸ ᱢᱮᱱᱫᱟ ᱚᱱᱟ ᱳᱢᱮᱜᱟ ᱛᱷᱨᱤ ᱛᱟᱦᱮᱱᱟ ᱵᱟᱝ᱾ ᱚᱱᱟ ᱟᱵᱚ ᱦᱤᱰ ᱯᱮᱱᱰᱚ ᱫᱚ ᱞᱟᱹᱜᱤᱫ ᱟᱹᱰᱤ ᱵᱷᱟᱹᱞᱤ ᱜᱮᱭᱟ ᱟᱵᱚ ᱯᱞᱟᱥᱴᱟᱨ᱾ ᱢᱟᱱᱮ ᱱᱤᱭᱚᱱᱛᱚᱨᱚᱱ ᱞᱮ ᱫᱚᱦᱚᱭ ᱛᱟᱦᱮᱱᱟ᱾
ᱦᱳᱭ,
ᱦᱮᱸ ᱟᱨ ᱜᱚᱝᱠᱷᱟᱨ ᱨᱮ ᱚᱱᱟ ᱡᱮᱢᱚᱱ ᱵᱷᱤᱴᱟᱢᱤᱱ ᱴᱩᱭᱮᱞ ᱢᱮᱜᱱᱮᱥᱤᱭᱟᱢ ᱯᱷᱚᱨᱯᱷᱚᱨᱟᱥ ᱡᱤᱝᱠ ᱱᱚᱣᱟ ᱠᱚᱦᱚᱸ ᱛᱟᱦᱮᱱ ᱜᱮᱭᱟ᱾
ᱚ ᱟᱪᱪᱷᱟ ᱦᱩᱸ᱾
ᱚᱱᱟ ᱠᱚ ᱛᱟᱦᱮᱱᱟ ᱚᱱᱟᱛᱮ ᱟᱵᱚᱣᱟᱜ ᱡᱟᱦᱟᱸ ᱟᱭᱭᱩ ᱡᱟᱦᱟᱸ ᱠᱚ ᱟᱭᱢᱟ ᱠᱚᱢ ᱥᱚᱢᱚᱭ ᱨᱮᱠᱚ ᱜᱩᱡᱩᱜ ᱠᱟᱱᱟ ᱡᱟᱦᱟᱸ᱾ ᱚᱱᱟ ᱛᱷᱚᱲᱟ ᱟᱭᱩ ᱱᱟᱥᱮᱱᱟᱜ ᱵᱟᱹᱲᱛᱤ ᱧᱚᱜᱟᱭ᱾ ᱜᱚᱝᱜᱷᱟ ᱡᱚᱢ ᱞᱮᱠᱚ ᱠᱷᱟᱡ
ᱟᱨ ᱡᱟᱦᱟᱸᱭ ᱠᱚ ᱡᱟᱦᱟᱸᱭ ᱠᱚ ᱢᱚᱴᱟᱜ ᱠᱟᱱ ᱡᱟᱦᱟᱸᱭ ᱦᱚᱲᱟᱜ ᱟᱵᱚ ᱦᱚᱲ ᱡᱟᱦᱟᱸᱭ ᱦᱚᱲ ᱛᱮᱠᱚ ᱢᱳᱴᱟᱜ ᱠᱟᱱ ᱤᱛᱤᱞ ᱤᱛᱤᱞ ᱛᱟᱦᱮᱱ ᱠᱟᱱ ᱛᱟᱠᱚ ᱞᱟᱡ ᱨᱮ ᱡᱟᱦᱟ ᱤᱛᱤ ᱤᱛᱤᱞ ᱡᱟᱣᱨᱟᱜ ᱠᱟᱱ ᱛᱟᱠᱚ
ᱪᱚᱨᱵᱤ ᱦᱚᱭ᱾
ᱦᱮᱸ ᱜᱚᱸᱜᱟ ᱡᱚᱢ ᱞᱮᱠᱚ ᱠᱷᱟᱱ ᱚᱱᱟ ᱠᱚᱢᱟᱭ᱾ ᱳᱡᱳᱱ ᱮ ᱠᱚᱢᱟ ᱥᱟᱶᱛᱮ ᱟᱵᱚᱣᱟᱜ ᱡᱟᱦᱟᱸ ᱟᱭᱩ ᱢᱟᱱᱮ ᱵᱟᱧᱪᱟᱜ ᱨᱮᱱᱟᱜ ᱚᱱᱟ ᱦᱚᱸ ᱱᱟᱥᱮᱱᱟᱜ ᱵᱟᱹᱲᱛᱤ ᱧᱚᱜᱟᱭ᱾
ᱚ,
ᱟᱨᱚ ᱛᱚ ᱚᱱᱠᱟᱜᱮ ᱟᱭᱢᱟ ᱜᱩᱱᱟᱹᱱ ᱢᱮᱱᱟᱜᱼᱟ᱾ ᱟᱵᱚᱣᱟᱜ ᱢᱟᱭᱟᱢ ᱦᱚᱸ ᱵᱟᱹᱲᱛᱤᱜᱼᱟ ᱜᱚᱸᱜᱷᱟ ᱡᱚᱢ ᱞᱮᱠᱚ ᱠᱷᱟᱡ᱾
ᱦᱮᱸ ᱟᱨ ᱤᱧ ᱫᱚ ᱱᱟᱜ ᱠᱷᱟᱱᱤᱧ ᱟᱸᱡᱚᱢ ᱠᱟᱫᱟ ᱨᱚᱠᱚᱡ ᱡᱚᱢ ᱞᱮᱠᱷᱟᱱ ᱫᱚ ᱮᱜ ᱢᱮᱫ ᱠᱚᱨᱮᱱᱟᱜ ᱯᱟᱣᱟᱨ ᱠᱚ ᱵᱟᱹᱲᱛᱤᱜᱼᱟ ᱦᱳᱭ
ᱦᱮᱸ
ᱦᱮᱸ ᱚᱱᱟ ᱫᱚ ᱤᱧ ᱫᱚ ᱨᱚᱠᱚᱡ ᱡᱚᱢ ᱵᱟᱲᱟᱭᱟ ᱜᱚᱝᱸᱜᱷᱟ ᱡᱚᱢ ᱠᱷᱮᱛᱨᱮ ᱫᱚ ᱵᱟᱹᱧ ᱵᱟᱲᱟᱭ ᱛᱟᱦᱮᱸᱜᱼᱟ᱾
ᱜᱚᱸᱜᱷᱟ ᱡᱚᱢ ᱠᱷᱮᱛᱨᱮ ᱫᱚ ᱤᱧᱦᱚ ᱚᱱᱟ ᱫᱚ ᱵᱟᱹᱧ ᱵᱟᱰᱟᱭᱟ ᱛᱚ ᱨᱚᱠᱚᱡ ᱛᱮᱫᱚ ᱢᱟᱭᱟᱝ ᱢᱟᱭᱟᱝ ᱢᱮᱱᱫᱟ ᱡᱟᱦᱟᱸ ᱢᱮᱫ ᱨᱮᱱᱟᱜ ᱡᱟᱦᱟᱸ ᱡᱟᱦᱟᱸ ᱱᱚᱱᱛᱮ ᱫᱚ ᱵᱟᱝᱞᱟ ᱫᱚ ᱡᱚᱛᱤ ᱠᱚ ᱢᱮᱛᱟᱜ ᱠᱟᱱᱟ ᱦᱮᱸ ᱯᱟᱣᱟᱨ ᱚᱱᱟ ᱫᱚ ᱵᱟᱹᱲᱛᱤᱜ ᱛᱟᱦᱮᱱᱟ᱾
ᱦᱮᱸ ᱦᱳᱭ ᱦᱳᱭ᱾
ᱴᱟᱭᱤᱢ ᱦᱩᱭ ᱦᱩᱭ ᱦᱮᱡ ᱮᱱᱟ ᱫᱚᱦᱟᱲᱟ ᱛᱮᱵᱮᱱ ᱠᱚᱞᱟ᱾
ᱦᱮᱸ ᱴᱟᱭᱤᱢ ᱫᱚ ᱦᱳᱭ ᱦᱮᱡ ᱜᱚᱨᱟ ᱠᱟᱱᱟ᱾
ᱚᱻ ᱯᱷᱤᱨᱨᱤ ᱢᱮᱱᱟᱜ ᱵᱮ ᱠᱷᱟᱱ ᱠᱚᱞ ᱵᱮᱱ ᱫᱚᱦᱲᱟᱛᱮ᱾
ᱦᱳᱭ᱾